ᱦᱟᱸ᱾
ᱦᱚ ᱜᱚᱝᱠᱮ ᱡᱚᱦᱟᱨ ᱜᱮ᱾
ᱡᱚᱦᱟᱨ ᱡᱚᱦᱟᱨ ᱾
ᱦᱮᱸ ᱟᱪᱪᱷᱟ ᱢᱤᱜᱴᱮᱱ ᱱᱚᱝᱠᱟ ᱥᱟᱛᱟᱢ ᱤᱫᱤ ᱠᱟᱛᱮᱜ ᱞᱟᱝ ᱜᱟᱞᱚᱪ ᱞᱮᱠᱷᱟᱱ ᱟᱹᱰᱤ ᱱᱟᱯᱟᱭ ᱠᱚᱜᱼᱟ, ᱤᱧᱟᱹᱜ ᱨᱚᱲ ᱠᱚ ᱴᱷᱤᱠ ᱴᱷᱟᱠ ᱟᱸᱡᱚᱢᱚᱜ ᱠᱟᱱᱟ ᱥᱮ?
ᱦᱮᱸ ᱴᱷᱤᱠ ᱴᱷᱟᱠ ᱟᱸᱡᱚᱢᱚᱜ ᱠᱟᱱᱟ, ᱤᱧᱟᱹᱜ ᱜᱮ ᱪᱮᱫ ᱞᱮᱠᱟ ᱟᱸᱡᱚᱢᱚᱜ ᱠᱟᱱᱟ?
ᱦᱟᱸ ᱟᱸᱡᱚᱢᱚᱜ ᱠᱟᱱᱟ ᱴᱷᱤᱠ ᱜᱮ᱾
ᱚ
ᱟᱪᱷᱟ ᱜᱚᱝᱠᱮ ᱱᱚᱝᱠᱟ ᱟᱸ ᱡᱚᱢ ᱧᱩ ᱤᱫᱤ ᱠᱟᱛᱮᱫ ᱡᱟᱦᱟᱸ ᱫᱚ ᱱᱚ ᱚᱸᱭ ᱟᱵᱚ ᱫᱚ ᱡᱟᱥᱛᱤ ᱠᱟᱭᱛᱮ ᱠᱤᱨᱤᱧ ᱠᱟᱛᱮᱫ ᱵᱚᱱ ᱡᱚᱢᱮᱫ ᱜᱮᱭᱟ ᱡᱟᱦᱟᱱᱟᱜ ᱠᱚ ᱱᱚᱝᱠᱟ ᱪᱷᱟᱠᱟ ᱪᱷᱟᱠᱤ ᱡᱤᱱᱤᱥ ᱠᱚ ᱱᱚᱝᱠᱟ ᱪᱟᱯ ᱥᱤᱸᱜᱟᱹᱲᱟ ᱟᱨ ᱚᱱᱟ ᱛᱮ ᱱᱚᱜᱼᱚᱭ ᱯᱮᱠᱮᱴ ᱠᱚᱨᱮᱱᱟᱜ ᱠᱩᱨᱠᱩᱨᱤ ᱠᱚ ᱪᱮᱫ ᱱᱮ ᱦᱤᱱᱟᱹ ᱱᱤᱭᱟᱹ ᱪᱤᱯᱥ ᱠᱚ ᱮᱱᱛᱮᱫ, ᱟᱸ ᱜᱤᱫᱽᱨᱟᱹ ᱠᱚᱵᱚᱱ ᱠᱤᱨᱤᱧ ᱠᱟᱛ ᱛᱮᱫ ᱵᱚᱱ ᱠᱷᱟᱣᱟᱣᱮᱫ ᱠᱚᱣᱟ ᱟᱪᱷᱟ ᱱᱚᱜᱼᱚ ᱱᱚᱣᱟ ᱠᱚ ᱢᱟᱱᱮ ᱜᱤᱫᱽᱨᱟᱹ ᱠᱚ ᱞᱟᱹᱜᱤᱫ ᱛᱤᱱᱟᱹᱜ ᱵᱷᱟᱜᱮᱜᱼᱟ ᱥᱮ ᱛᱤᱱᱟᱹᱜ ᱵᱟᱹᱲᱤᱡ ᱚᱨᱥᱚᱝ ᱦᱤᱡᱩᱜᱼᱟ? ᱟᱨ ᱵᱟᱝ ᱱᱚᱝᱠᱟ ᱟᱵᱚ ᱥᱮᱬᱟ ᱦᱚᱲ ᱠᱚ ᱞᱟᱹᱜᱤᱫ ᱦᱚᱸ ᱱᱚᱣᱟ ᱤᱫᱤ ᱠᱟᱛ ᱛᱮᱫᱽ ᱟᱢ ᱡᱩᱫᱤ ᱢᱤᱫᱽ ᱵᱟᱨ ᱠᱟᱛᱷᱟᱢ ᱢᱮᱱ ᱞᱮᱠᱷᱟᱱ ᱟᱹᱰᱤ ᱱᱟᱯᱟᱭ ᱠᱚᱜᱼᱟ ᱟᱨ ᱪᱮᱫ᱾
ᱦᱮᱸ ᱛᱚ ᱟᱹᱰᱤ ᱱᱟᱯᱟᱭ ᱠᱩᱠᱞᱤ ᱵᱤᱱ ᱫᱚᱦᱚ ᱠᱟᱜᱼᱟ ᱛᱚ ᱚᱱᱟ ᱠᱚ ᱡᱟᱦᱟᱸ ᱵᱤᱱ ᱞᱟᱹᱭ ᱠᱮᱜᱭᱟ ᱠᱩᱨ ᱠᱩᱨ ᱮᱢᱟᱱ ᱠᱚ ᱯᱮᱠᱮᱴ ᱠᱚᱨᱮᱱᱟᱜ ᱡᱤᱱᱤᱥ, ᱛᱚ ᱪᱷᱟᱠᱟ ᱪᱷᱟᱠᱤ ᱡᱤᱱᱤᱥ ᱠᱚᱦᱚᱸ ᱱᱚᱣᱟ ᱠᱚᱫᱚ ᱢᱤᱫ ᱦᱤᱥᱟᱹᱵᱽ ᱛᱮᱵᱤᱱ ᱧᱮᱞ ᱠᱷᱟᱱ ᱫᱚ ᱜᱤᱫᱽᱨᱟᱹ ᱦᱚᱲ ᱵᱟᱠᱷᱨᱟ ᱵᱟᱝ ᱥᱮᱬᱟ ᱦᱚᱲ ᱵᱟᱠᱷᱨ ᱚᱱᱟ ᱵᱷᱟᱜᱤ ᱡᱤᱱᱤᱥ ᱫᱚ ᱵᱟᱝ ᱠᱟᱱᱟ᱾ ᱛᱚ ᱱᱚᱣᱟ ᱯᱮᱠᱮᱴ ᱨᱮᱱᱟᱜ ᱡᱤᱱᱤᱥ ᱱᱚᱣᱟ ᱱᱚᱣᱟ ᱫᱚ ᱟᱹᱰᱤ ᱜᱟᱱ ᱮᱢᱟᱱ ᱛᱮᱢᱟᱱ ᱢᱮᱥᱟ ᱠᱟᱛᱮᱫ ᱪᱮᱫ ᱠᱮᱢᱤᱠᱮᱞ ᱠᱚᱦᱚᱸ ᱢᱮᱥᱟ ᱛᱟᱦᱮᱱ ᱜᱮᱭᱟ ᱛᱚ ᱚᱱᱟ ᱤᱭᱟᱹᱛᱮ ᱱᱚᱣᱟ ᱠᱚᱫᱚ ᱜᱤᱫᱽᱨᱟᱹ ᱦᱚᱯᱚᱱ ᱠᱚᱫᱚ ᱡᱩᱫᱤ ᱵᱟᱝᱵᱤᱱ ᱮᱢᱟ ᱠᱚ ᱠᱷᱟᱱ ᱜᱮ ᱵᱮᱥᱚᱜᱼᱟ ᱦᱩᱱᱟᱹᱝ ᱛᱚ ᱟᱹᱵᱤᱱ ᱱᱚᱣᱟ ᱜᱮᱞᱤᱧ ᱞᱟᱹᱭᱟᱵᱤᱱ ᱠᱟᱱᱟ᱾ ᱟᱨ ᱛᱚ ᱡᱟᱦᱟᱸᱞᱤᱧ ᱞᱟᱹᱭ ᱠᱮᱜᱼᱟ ᱟᱫᱚ ᱤᱱᱟᱹᱜ ᱜᱮ ᱦᱟᱸᱜ ᱞᱤᱧ ᱡᱟᱦᱟᱸᱞᱤᱧ ᱵᱟᱰ ᱦᱮ ᱚᱱᱟᱞᱤᱧ ᱞᱟᱹᱭ ᱠᱮᱜᱼᱟ, ᱛᱚ ᱟᱹᱵᱤᱱ ᱠᱟᱹᱡ ᱵᱤᱱ ᱞᱟᱹᱭ ᱧᱚᱜ ᱞᱮᱠᱷᱟᱱ ᱵᱷᱟᱹᱜᱤ ᱠᱚᱜᱼᱟ᱾
ᱦᱚᱭ ᱢᱟᱱᱮ ᱱᱚᱣᱟ ᱢᱟᱛᱚ ᱱᱟᱦᱟᱜ ᱠᱷᱟᱱ ᱠᱮᱢᱤᱠᱮᱞ ᱚᱨᱜᱟᱱᱤᱠ ᱪᱮᱫ ᱠᱚᱨᱮᱱᱟᱜ ᱤᱭᱟᱹ ᱠᱟᱱᱟ, ᱚᱱᱟ ᱢᱟᱛᱚ ᱵᱟᱵᱚᱱ ᱧᱮᱞᱮᱫ ᱠᱚᱣᱟ ᱥᱮ ᱵᱟᱵᱚᱱ ᱵᱟᱰᱟᱭᱟ ᱛᱤᱱᱟᱹᱜ ᱪᱮᱫ ᱠᱚᱠᱚ ᱢᱮᱥᱟᱣᱟᱜ ᱠᱟᱱᱟ, ᱟᱨ ᱠᱟᱹᱴᱤᱡᱼᱠᱟᱹᱴᱤᱡ ᱜᱤᱫᱽᱨᱟᱹ ᱠᱚᱫᱚ ᱱᱟᱦᱟᱜ ᱱᱩᱠᱩ ᱫᱚ ᱟᱠᱚᱣᱟᱜ ᱦᱚᱲᱢᱚ ᱥᱮ ᱡᱟᱦᱟᱸ ᱚᱱᱟ ᱦᱨᱤᱛ ᱯᱤᱱᱰᱚ ᱴᱟᱜ ᱴᱷᱤᱠ ᱴᱷᱟᱠ ᱛᱮᱭᱟᱨ ᱟᱠᱟᱱ ᱵᱟᱝ ᱛᱮᱭᱟᱨᱟᱠᱟᱱ᱾ ᱦᱮᱸ ᱥᱮ ᱮᱱᱠᱦᱟᱱ ᱩᱸ ᱡᱟᱦᱟᱸ ᱠᱤᱰᱱᱤ ᱵᱚᱱ ᱢᱮᱛᱟᱜ ᱠᱟᱱ ᱞᱤᱵᱷᱟᱨ ᱵᱚᱱ ᱢᱮᱛᱟᱜ ᱠᱟᱱ ᱱᱚᱣᱟ ᱠᱚᱫᱚ ᱦᱟᱸᱜ ᱩᱱᱠᱩ ᱜᱤᱫᱽᱨᱟᱹ ᱚᱸ ᱫᱚᱦᱟᱸᱜ ᱱᱮᱜᱼᱮ ᱛᱚ ᱵᱮᱱᱟᱜ ᱠᱟᱱ ᱛᱟᱠᱚᱣᱟ᱾ ᱦᱮᱸ ᱥᱮ ᱴᱷᱤᱠ ᱴᱷᱟᱠ ᱫᱚ ᱦᱳᱭᱛᱳ ᱟᱨᱣᱨᱤ ᱯᱩᱨ ᱨᱩᱱᱚᱜ ᱛᱟᱠᱚᱣᱟ ᱟᱨ ᱚᱱᱟ ᱥᱟᱶ ᱚᱱᱟ ᱨᱮᱜᱮ ᱡᱩᱫᱤ ᱱᱟᱦᱟᱜ ᱱᱚᱝᱠᱟᱱᱟᱜ ᱚᱨᱜᱟᱱᱤᱠ ᱡᱚᱢ ᱠᱚ ᱥᱮ ᱠᱮᱢᱤᱠᱮᱞ ᱠᱚ ᱞᱟᱡ ᱨᱮ ᱵᱚᱞᱚᱱᱟ ᱮᱱᱠᱷᱟᱱ ᱚᱱᱟ ᱫᱚ ᱦᱟᱸᱜ
ᱦᱮᱸ
ᱯᱩᱨᱟᱹ ᱯᱩᱨᱤ ᱛᱮ ᱚᱨᱥᱚᱝ ᱫᱚ ᱯᱟᱲᱟᱜ ᱜᱮᱭᱟ ᱟᱠᱚᱣᱟᱜ ᱠᱤᱰᱱᱤ ᱨᱮ᱾ ᱥᱮ ᱟᱵᱚ ᱥᱮᱬᱟ ᱦᱚᱲ ᱠᱚᱦᱚᱸ ᱦᱟᱸᱜ ᱟᱨ ᱚᱱᱟ ᱫᱚ ᱱᱟᱦᱟᱜ ᱫᱚᱢᱮ ᱫᱚ ᱵᱟᱭ ᱵᱮᱥᱚᱜ ᱠᱟᱱᱟ ᱟᱨ ᱱᱚᱝᱠᱟ ᱪᱷᱟᱠᱟᱼᱪᱷᱟᱹᱠᱤ ᱡᱚᱢ ᱠᱚᱫᱚ ᱦᱟᱸᱜ ᱱᱚᱜᱼᱚᱭ ᱡᱟᱦᱟᱸ ᱪᱚᱯ ᱠᱚ ᱥᱤᱸᱜᱟᱲᱟ ᱠᱚ ᱞᱟᱹᱰᱩ ᱢᱤᱴᱷᱟᱹᱭ ᱠᱚ ᱡᱚᱢᱮᱜᱼᱟ ᱵᱚᱱ ᱠᱤᱨᱤᱧ ᱠᱟᱛᱮᱫ, ᱱᱚᱣᱟ ᱦᱟᱹᱜ ᱱᱚᱜᱼᱚᱭ ᱥᱩᱱᱩᱢ ᱨᱮᱠᱚ ᱪᱷᱟᱠᱟᱣᱮᱜᱼᱟ, ᱮᱱ ᱠᱷᱟᱱ ᱚᱱᱮ ᱡᱟᱦᱟᱸ ᱥᱩᱱᱩᱢ, ᱥᱩᱱᱩᱢ ᱫᱚ ᱱᱟᱦᱟᱜ ᱢᱤᱫ ᱫᱤᱱ ᱨᱮᱫᱚ ᱯᱷᱨᱮᱥ ᱥᱩᱱᱩᱢ ᱨᱮᱫᱚ ᱱᱟᱦᱟᱜ ᱵᱟᱠᱚ ᱪᱷᱟᱠᱟᱣᱮᱜᱼᱟ, ᱚᱱᱟᱫᱚ ᱦᱟᱱᱮ ᱛᱤᱥ ᱠᱷᱚᱱᱟᱜ ᱪᱚᱝ ᱪᱷᱟᱠᱟᱣ ᱤᱫᱤᱭᱮᱜᱼᱟ ᱠᱚ ᱪᱷᱟᱠᱟᱣ ᱤᱫᱤᱭᱮᱜᱼᱟ ᱠᱚ ᱚᱱᱟ ᱨᱮᱜᱮ ᱠᱚ ᱫᱩᱞ ᱢᱮᱥᱟᱭᱮᱜᱼᱟ᱾ ᱟᱨᱦᱚᱸ ᱠᱚ ᱪᱷᱟᱸᱠᱟᱣᱮᱜᱼᱟ, ᱢᱟᱱᱮ ᱛᱤᱱᱟᱹᱜ ᱢᱟᱨᱮᱼᱢᱟᱨᱮ ᱥᱩᱱᱩᱢ ᱪᱚᱝ᱾ ᱚᱸ ᱚᱱᱟᱨᱮ ᱛᱟᱦᱮᱸ ᱤᱫᱤᱜ ᱠᱟᱱ ᱜᱮᱭᱟ, ᱮᱱᱠᱷᱟᱱ ᱦᱮᱸ ᱢᱮᱥᱟ ᱠᱟᱜ ᱠᱟᱱᱟ ᱠᱚ ᱮᱱᱠᱷᱟᱱ ᱚᱱᱟ ᱫᱚ ᱫᱚᱢᱮ ᱵᱷᱟᱜᱤ ᱫᱚ ᱱᱟᱦᱟᱜ ᱵᱟᱝ ᱦᱩᱭᱩᱜ ᱠᱟᱱᱟ ᱥᱮ ᱟᱫᱚ ᱡᱚᱢᱮᱜᱼᱟ ᱵᱚᱱ ᱴᱷᱤᱠ ᱜᱮᱭᱟ ᱠᱩᱥᱤᱭᱟᱜ ᱠᱟᱱᱟ ᱵᱚᱱ ᱥᱩᱱᱩᱢᱼᱥᱩᱱᱩᱢ ᱡᱤᱱᱤᱥ ᱡᱚᱢ ᱨᱮ ᱵᱷᱟᱜᱮ ᱵᱩᱡᱷᱟᱹᱜ ᱠᱟᱱᱟ᱾ ᱢᱮᱱᱠᱷᱟᱱ ᱟᱵᱚᱣᱟᱜ ᱚᱱᱟ ᱢᱟᱱᱮ ᱡᱚᱢ ᱠᱟᱛᱮᱫ ᱦᱚᱲᱢᱚᱨᱮ ᱟᱹᱰᱤ ᱢᱟᱨᱟᱝ ᱚᱨᱥᱚᱝ ᱫᱚ ᱯᱟᱲᱟᱜ ᱠᱟᱱᱟ ᱟᱨ ᱚᱱᱟᱛᱮᱫ ᱢᱟᱱᱮ ᱱᱚᱝᱠᱟ ᱨᱩᱣᱟᱹ ᱦᱟᱹᱥᱩ ᱦᱚᱸ ᱥᱮ ᱦᱟᱱᱟ ᱱᱟᱣᱟ ᱢᱟᱨᱟᱝᱼᱢᱟᱨᱟᱝ ᱨᱳᱜᱽ ᱟᱡᱟᱨ ᱦᱚᱸ ᱵᱚᱱ ᱯᱟᱲᱟᱜ ᱠᱟᱱ ᱜᱮᱭᱟ ᱟᱨ ᱱᱚᱝᱠᱟ
ᱦᱮᱸ
ᱟᱨ ᱱᱤᱛᱚᱜ ᱢᱟ ᱡᱟᱹᱥᱛᱤ ᱠᱟᱭᱛᱮ ᱧᱮᱞᱚᱜ ᱠᱟᱱᱟ ᱥᱮ ᱱᱚᱣᱟ ᱠᱤᱰᱱᱤ ᱠᱚᱨᱮᱜᱮ ᱵᱤᱥᱤ ᱩᱸ ᱚᱨᱥᱚᱝ ᱯᱟᱲᱟᱜ ᱠᱟᱱᱟ᱾ ᱟᱨ ᱚᱱᱟᱜᱮ ᱞᱟᱦᱟᱛᱮ ᱰᱮᱢᱮᱡᱚᱜ ᱠᱟᱱᱟ ᱚᱱᱟ ᱨᱮᱜᱮ ᱞᱟᱦᱟ ᱤᱯᱷᱮᱠᱴ ᱦᱚᱸ ᱯᱟᱲᱟᱜ ᱠᱟᱱᱟ᱾
ᱦᱩᱸ
ᱟᱨ ᱚᱱᱟ ᱵᱟᱹᱲᱤᱡ ᱞᱮᱱ ᱠᱷᱟᱱ ᱜᱮᱛᱚ ᱢᱟᱱᱮ ᱮᱴᱟᱜ ᱜᱮ ᱵᱟᱹᱲᱤᱡᱚᱜ ᱠᱟᱱᱟᱭ᱾ ᱦᱮᱸ ᱟᱫᱚ ᱤᱧᱟᱹᱜ ᱢᱮᱱ ᱞᱮᱠᱟᱛᱮ ᱱᱚᱣᱟ ᱠᱚ ᱠᱷᱚᱱᱟᱜ ᱫᱚ ᱠᱟᱹᱴᱤᱡ ᱢᱟᱱᱮ ᱥᱟᱦᱟ ᱦᱟᱨᱮ ᱛᱟᱦᱮᱸ ᱞᱮᱱ ᱠᱷᱟᱱ ᱜᱮ ᱮᱸ ᱵᱷᱟᱹᱜᱤᱜᱼᱟ ᱟᱨ ᱪᱮᱫ?
ᱦᱮᱸ ᱟᱫᱚ ᱟᱹᱰᱤ ᱱᱟᱯᱟᱭ ᱠᱟᱛᱷᱟ ᱵᱤᱱ ᱞᱟᱹᱭ ᱠᱮᱜᱼᱟ ᱡᱮ ᱟᱹᱰᱤ ᱡᱚᱛᱷᱟᱛ ᱠᱟᱛᱷᱟ ᱵᱤᱱ ᱞᱟᱹᱭᱠᱮᱜᱼᱟ ᱢᱟᱱᱮ ᱱᱚᱣᱟᱠᱚ ᱡᱤᱱᱤᱥ ᱡᱟᱦᱟᱸᱞᱮᱠᱟ ᱵᱤᱱ ᱞᱟᱹᱭᱠᱮᱜᱼᱟ᱾ ᱡᱮ ᱢᱟᱨᱮ ᱥᱩᱱᱩᱢ ᱨᱮᱠᱚ ᱪᱷᱟᱠᱟᱣᱮᱜ-ᱟ ᱛᱚ ᱚᱱᱟ ᱟᱹᱰᱤ ᱜᱟᱱ ᱤᱭᱟᱹ ᱠᱚᱨᱮ ᱚᱱᱠᱟ ᱪᱟᱞᱟᱜ ᱠᱟᱱ ᱜᱮᱭᱟ, ᱛᱚ ᱟᱵᱚ ᱛᱮᱜᱮ ᱚᱱᱟ ᱠᱚᱫᱚ ᱱᱚᱝᱠᱟ ᱠᱟᱹᱴᱤᱡ ᱜᱤᱫᱽᱨᱟᱹ ᱠᱚᱫᱚ ᱮ ᱟᱵᱚ ᱛᱮᱜᱮ ᱥᱟᱦᱟ ᱠᱚ ᱦᱩᱭᱩᱜ-ᱟ ᱚᱱᱟ ᱠᱷᱚᱱ ᱫᱚ ᱵᱟ ᱠᱷᱟᱱ ᱜᱤᱫᱽᱨᱟᱹ ᱫᱚ ᱩᱱᱠᱩ ᱫᱚ ᱵᱟᱠᱚ ᱵᱟᱲᱟᱭᱟ ᱥᱮ ᱩᱱᱠᱩ ᱫᱚ ᱧᱮᱞ ᱞᱮᱠᱷᱟᱱ ᱠᱚ ᱡᱚᱢ ᱥᱟᱱᱟ ᱠᱚᱜᱮᱭᱟ ᱾ ᱦᱳᱭ ᱩᱱᱤ ᱫᱚ ᱦᱟᱸᱜ ᱦᱳᱭ, ᱦᱳᱭ ᱩᱱᱤᱭᱟᱜ ᱫᱚ ᱵᱩᱡᱷᱟᱹᱣ ᱵᱟᱹᱪᱩᱜ-ᱟ᱾
ᱦᱮᱸ ᱟᱫᱚ ᱚᱱᱟ ᱜᱟᱱᱚᱜ ᱜᱮᱭᱟ ᱦᱮᱸ ᱾ ᱱᱤᱡᱮ ᱛᱮᱦᱚᱸ ᱛᱮᱭᱟᱨ ᱠᱟᱛᱮᱫ ᱚᱱᱠᱟᱱᱟᱜ ᱡᱤᱱᱤᱥ ᱱᱤᱡᱮᱛᱮ ᱛᱮᱭᱟᱨ ᱠᱟᱛᱮᱫ ᱦᱚᱸ ᱡᱚᱢ ᱫᱚ ᱜᱟᱱᱚᱜ-ᱟ᱾
ᱜᱟᱱᱚᱜ-ᱟ ᱦᱳᱭ ᱾
ᱟᱫᱚ ᱚᱱᱮ ᱚᱠᱛᱚ ᱵᱚᱱ ᱧᱟᱸᱢ ᱛᱤᱨ ᱡᱚᱛᱚ ᱦᱚᱲ ᱜᱮ ᱵᱚᱱ ᱫᱟᱲᱮᱭᱟᱜ-ᱟ ᱾ ᱟᱫᱚ ᱠᱤᱨᱤᱧ ᱛᱮ ᱧᱟᱸᱢᱚᱜ ᱠᱟᱱᱟ ᱫᱮᱱ ᱛᱟᱦᱞᱮ ᱢᱤᱫ-ᱵᱟᱨ ᱯᱚᱭᱥᱟ ᱮᱢ ᱠᱟᱛᱮᱫ ᱜᱮ ᱠᱤᱨᱤᱧ ᱠᱟᱛᱮᱜ ᱜᱤᱸᱧ ᱡᱚᱢᱟ ᱦᱮᱸ ᱚᱱᱠᱟ ᱚᱱᱠᱟᱜ ᱠᱟᱱᱟ ᱵᱚᱱ ᱟᱨ ᱪᱮᱜ ᱟᱨ ᱱᱚᱝᱠᱟ ᱡᱚᱢ ᱧᱩ ᱤᱫᱤ ᱠᱟᱛᱮᱫ ᱚᱱᱟ ᱛᱚ ᱱᱟᱦᱟᱸᱜ ᱠᱷᱟᱱ ᱢᱟᱱᱮ ᱵᱤᱥᱮᱥ ᱠᱟᱭᱛᱮ ᱢᱟᱱᱮ ᱡᱚᱢ-ᱧᱩ ᱪᱮᱛᱟᱱ ᱨᱮ ᱟᱵᱚ ᱫᱷᱮᱭᱟᱱ ᱫᱚ ᱦᱚᱸ ᱦᱩᱭᱩᱜ ᱛᱟᱵᱚᱱᱟ ᱚᱠᱟᱴᱟᱜ ᱡᱤᱱᱤᱥ ᱡᱚᱢᱞᱮᱠ ᱠᱷᱟᱱ ᱵᱷᱟᱜᱮ ᱦᱩᱭᱩᱜ-ᱟ ᱟᱨᱚ ᱾ ᱚᱠᱟᱴᱟᱜ ᱡᱤᱱᱤᱥ ᱚᱠᱟ ᱞᱮᱠᱟ ᱠᱟᱛᱮᱜ ᱡᱚᱢ ᱞᱮᱠᱷᱟᱱ ᱢᱟᱱᱮ ᱠᱷᱩᱵᱮᱭ ᱜᱮ ᱵᱷᱟᱜᱤ ᱜᱮ ᱦᱩᱭᱩᱜ-ᱟ ᱟᱨ ᱪᱮᱫ᱾
ᱦᱟᱸ ᱦᱮᱸ ᱾ ᱛᱚ ᱱᱚᱜ-ᱚ ᱱᱚᱣᱟ ᱠᱚ ᱜᱮ ᱟᱵᱚ ᱵᱩᱡᱷᱟᱹᱣ ᱫᱚᱨᱠᱟᱨ ᱠᱟᱱ ᱛᱟᱵᱚᱱᱟ᱾
ᱦᱮᱸ ᱦᱮᱸ ᱦᱮᱸ᱾ ᱱᱤᱦᱟᱹᱛ ᱜᱮ ᱵᱩᱡᱷᱟᱹᱣ ᱞᱟᱹᱠᱛᱤ ᱢᱮᱱᱟᱜ ᱟᱠᱟᱫᱟ᱾
ᱦᱮᱸ ᱾
ᱟᱨᱦᱚᱸ ᱱᱚᱜ-ᱚᱭ ᱵᱚᱱ ᱧᱮᱞᱟ ᱮᱸᱜ ᱡᱟᱦᱟᱸ ᱵᱟᱡᱟᱨ ᱠᱚ ᱨᱮᱫᱚ ᱵᱚᱱ ᱠᱤᱨᱤᱧ ᱮᱫᱟ ᱥᱚᱵᱽᱡᱤ ᱯᱟᱹᱛᱤ ᱠᱚ
ᱦᱮᱸ᱾
ᱟᱸᱜ ᱚᱱᱟ ᱠᱚ ᱦᱚᱸ ᱦᱟᱸᱜ ᱪᱟᱥ ᱟᱵᱟᱫ ᱠᱟᱛᱮᱫ ᱜᱮ ᱱᱚᱝᱠᱟᱱ ᱦᱳᱭᱛᱳ ᱪᱟᱹᱥᱤ ᱜᱮᱠᱚ ᱪᱟᱥᱮᱜ-ᱟ ᱟᱨ ᱱᱚᱝᱠᱟ ᱯᱟᱹᱭ ᱠᱟᱹᱨ ᱠᱚᱴᱷᱮᱱ ᱠᱚ ᱟᱠᱷᱨᱤᱧᱮᱜ-ᱟ ᱯᱟᱹᱭᱠᱟᱹᱨ ᱠᱚᱴᱷᱮᱱ ᱟᱵᱚ ᱫᱚ ᱦᱟᱛᱟᱣᱮᱜ ᱟᱵᱚᱱ ᱫᱤᱱ ᱦᱤᱞᱳᱜ ᱜᱮ ᱾ ᱠᱷᱟᱱ ᱚᱱᱟ ᱦᱚᱸ ᱯᱟᱹᱭᱠᱟᱹᱨ ᱠᱚᱴᱷᱮᱱ ᱡᱟᱦᱟᱸ ᱵᱚᱱ ᱦᱟᱛᱟᱣᱮᱜ-ᱟ ᱚᱱᱟ ᱫᱚ ᱫᱤᱱᱟᱹᱢ ᱠᱟᱪᱟ ᱥᱚᱵᱽᱡᱤ ᱫᱚ ᱵᱟᱝ ᱠᱟᱱᱟ ᱦᱳᱭᱛᱳ ᱛᱤᱥ ᱠᱚᱨᱮᱱᱟᱜ ᱠᱟᱸᱪᱟ ᱥᱚᱵᱽᱡᱤ ᱦᱩᱭᱩᱜ-ᱟ ᱢᱮᱱᱠᱷᱟᱱ ᱢᱤᱫ ᱫᱤᱱ ᱦᱤᱞᱳᱜ ᱮᱱ ᱦᱤᱞᱳᱜ ᱨᱮᱱᱟᱜ ᱫᱚ ᱦᱳᱭᱛᱳ ᱵᱟᱝ ᱠᱟᱱᱟ ᱛᱤᱥ ᱠᱚᱨᱮ ᱠᱷᱚᱱᱟᱜ ᱠᱚ ᱩᱱᱠᱩ ᱠᱚ ᱫᱚᱦᱚᱸ ᱡᱟᱣᱨᱟᱣ ᱠᱟᱫᱟ ᱾ ᱦᱮᱸ ᱥᱮ ᱟᱨ ᱪᱟᱹᱥᱤ ᱦᱚᱸ ᱱᱤᱛᱚᱜ ᱫᱚ ᱟᱠᱚ ᱯᱷᱚᱞᱚᱱ ᱡᱟᱹᱥᱛᱤ ᱧᱟᱸᱢ ᱞᱟᱹᱜᱤᱫ ᱛᱮ ᱫᱚᱢᱮ ᱟᱨ ᱪᱮᱫ ᱥᱟᱨ ᱪᱟᱯᱟᱱ ᱠᱚ ᱠᱚ ᱵᱮᱵᱚᱦᱟᱨᱮᱜ-ᱟ ᱱᱚᱝᱠᱟ ᱨᱟᱥᱟᱭᱚᱱᱤᱠ ᱥᱟᱨ ᱠᱚ ᱾ ᱟᱨ ᱱᱤᱛᱚᱜ ᱢᱟ ᱱᱟᱦᱟᱜ ᱧᱮᱞᱚᱜ ᱠᱟᱱᱟ ᱩᱸᱜ ᱜᱟᱹᱭ ᱰᱟᱝᱨᱟ ᱢᱟ ᱡᱟᱹᱥ ᱛᱤ ᱵᱟᱵᱚᱱ ᱫᱚᱦᱚᱭᱮᱫ ᱠᱚᱣᱟ ᱮᱱᱠᱷᱟᱱ ᱜᱩᱨᱤᱡ ᱦᱚᱸ ᱵᱟᱝ ᱧᱟᱢᱚᱜ ᱠᱟᱱᱟ, ᱦᱮᱸ᱾ ᱟᱫᱚ ᱚᱱᱟ ᱞᱮᱠᱟ ᱛᱮ ᱢᱟᱱᱮ ᱚᱱᱟ ᱨᱮ ᱦᱚᱸ ᱡᱟᱹᱥᱛᱤ ᱥᱟᱨ ᱪᱟᱯᱟᱱ ᱯᱟᱲᱟᱜ ᱠᱟᱱᱟ ᱟᱨ ᱚᱱᱟ ᱠᱚ ᱡᱚᱢ ᱠᱟᱛᱮᱜ ᱦᱚᱸ ᱟᱵᱚᱣᱟᱜ ᱦᱚᱲᱢᱚ ᱨᱮ ᱠᱤᱰᱱᱤ ᱨᱮ ᱟᱥᱟᱨ ᱯᱟᱲᱟᱜ ᱠᱟᱱ ᱛᱟᱵᱚᱱᱟ ᱟᱨ ᱪᱮᱫ᱾
ᱮᱠᱫᱚᱢ ᱛᱚ ᱚᱱᱟ ᱠᱚ ᱦᱚᱸ ᱢᱤᱫ ᱦᱤᱥᱟᱹᱵ ᱛᱮ ᱡᱩᱫᱤ ᱟᱵᱚ ᱜᱮ ᱡᱮ ᱵᱚᱱ ᱩᱛᱩ ᱵᱟᱠᱷᱟᱨ ᱠᱚ ᱫᱚ ᱵᱚᱱ ᱵᱟᱲᱜᱮ ᱠᱚᱢᱟ ᱢᱮᱱᱟᱜ ᱜᱮ ᱛᱟᱵᱚᱱᱟ᱾
ᱛᱚ ᱚᱱᱟ ᱨᱮᱜᱮ ᱦᱩᱱᱟᱹᱝ ᱟᱵᱚ ᱵᱚᱱ ᱪᱟᱥ ᱞᱮᱠᱷᱟᱱ ᱟᱵᱚ ᱱᱤᱡᱮᱨ ᱡᱚᱢ ᱵᱟᱠ ᱠᱷᱟᱛᱮ ᱛᱚ ᱵᱮᱥ ᱦᱩᱭ ᱠᱚᱜ-ᱟ ᱟᱨ ᱟᱨ ᱡᱟᱦᱟᱸ ᱵᱟᱡᱟᱨ ᱨᱮᱱᱟᱜ ᱵᱤᱱ ᱟᱹᱜᱩᱭᱟ ᱚᱱᱟ ᱫᱚ ᱱᱚᱸᱜ-ᱚᱭ ᱡᱮᱢᱚᱱ ᱮᱢᱟᱱ ᱛᱮᱢᱟᱱ ᱪᱮᱫ ᱥᱟᱨ ᱠᱚ ᱠᱚ ᱞᱟᱜᱟᱣᱟᱜ ᱠᱟᱱᱟ᱾ ᱛᱚ ᱚᱱᱟ ᱡᱚᱢ ᱠᱟᱛᱮᱜ ᱦᱚᱸ ᱟᱵᱚᱣᱟᱜ ᱦᱚᱲᱢᱚ ᱨᱮ ᱫᱚ ᱟᱹᱰᱤ ᱜᱮ ᱦᱟᱸᱜ ᱠᱷᱚᱛᱤᱜ ᱠᱟᱱ ᱛᱟᱵᱚᱱᱟ ᱡᱮᱢᱚᱱ ᱧᱮᱞᱚᱜ-ᱟ ᱚᱸᱰᱮ ᱫᱚ ᱦᱟᱹᱨᱭᱟᱹᱲ ᱜᱮᱭᱟ ᱡᱟᱦᱟᱸ ᱪᱮᱫ ᱞᱟᱜᱟᱣ ᱠᱚᱛᱮ ᱱᱟᱸᱜ ᱠᱚ ᱦᱟᱹᱨᱭᱟᱹᱲ ᱦᱚᱪᱚ ᱠᱟᱜ-ᱟ ᱛᱚ ᱡᱚᱢ ᱡᱚ ᱠᱷᱚᱡ ᱫᱚ ᱵᱟᱵᱚᱱ ᱴᱷᱤᱠᱟᱹᱭᱮᱜ-ᱟ ᱡᱮ ᱟᱵᱚᱣᱟᱜ ᱦᱚᱲᱢᱚ ᱨᱮ ᱫᱚ ᱵᱤᱢᱟᱨ ᱵᱚᱱ ᱟᱹᱜᱩ ᱡᱚᱝ ᱠᱟᱱᱟ᱾ ᱛᱚ ᱚᱱᱟ ᱠᱚᱦᱚᱸ ᱵᱩᱡᱷᱟᱹᱣ ᱞᱟᱹᱠᱛᱤᱭᱟᱵᱚᱱ ᱠᱟᱱᱟ ᱟᱵᱚ ᱫᱚ᱾
ᱦᱳᱭ᱾
ᱡᱮ ᱱᱤᱡᱮᱨ ᱵᱟᱠᱷᱨᱟ ᱫᱚ ᱚᱱᱟ ᱫᱚᱵᱚᱱ ᱫᱟᱲᱮᱭᱟᱜ ᱜᱮᱫᱚ ᱪᱟᱥ ᱫᱚ ᱠᱷᱟᱹᱞᱤ ᱨᱚᱦᱚᱭ ᱠᱟᱜ ᱟᱢ, ᱟᱨ ᱫᱟᱜ ᱠᱚ ᱫᱩᱞᱟᱜ ᱠᱷᱟᱱ ᱜᱮ ᱚᱱᱟ ᱟᱡ ᱛᱮᱜᱮ ᱤᱭᱟᱹᱜᱼᱟ᱾
ᱦᱳᱭ ᱦᱳᱭ᱾
ᱦᱮᱸ᱾
ᱦᱳᱭ ᱟᱫᱚ ᱚᱱᱟ ᱞᱮᱠᱟ ᱛᱮᱫᱚ ᱢᱮᱱ ᱜᱟᱱᱚᱜᱼᱟ ᱢᱟᱱᱮ ᱡᱟᱦᱟᱸ ᱛᱤᱱᱟᱹᱜ ᱫᱟᱲᱮᱭᱟᱜ ᱫᱚ ᱱᱤᱡᱮ ᱛᱮᱜᱮ ᱟᱨᱡᱟᱣ ᱠᱟᱛᱮᱜ ᱡᱚᱢ ᱞᱮᱠᱷᱟᱱ ᱚᱱᱟ ᱫᱚ ᱱᱤᱡᱮ ᱫᱚᱢ ᱵᱩᱡᱟ ᱡᱮ ᱤᱧ ᱫᱚ ᱛᱤᱱᱟᱹᱜ ᱥᱟᱨ ᱪᱟᱯᱟᱱᱤᱧ ᱮᱢ ᱠᱟᱫᱟ ᱥᱮ ᱵᱟᱹᱧ ᱮᱢ ᱠᱟᱣᱫᱟ ᱟᱨ ᱟᱨ ᱧᱮᱞᱚᱜᱚᱜᱼᱟ ᱯᱟᱹᱦᱤᱞ ᱦᱚᱲ ᱫᱚ ᱡᱮᱢᱚᱱ ᱮᱸᱜ ᱩᱱᱟᱹᱜ ᱫᱚ ᱥᱟᱨ ᱪᱟᱯᱟᱱ ᱠᱚ ᱵᱮᱵᱚᱦᱟᱨᱮᱫ ᱛᱟᱦᱮᱸᱱ ᱦᱚᱛᱮᱡ ᱛᱮ ᱢᱟᱹᱱᱢᱤ ᱠᱚᱦᱚᱸ ᱟᱹᱰᱤ ᱡᱟᱹᱥᱛᱤ ᱫᱤᱱ ᱫᱤᱱ ᱠᱚ ᱵᱟᱧᱪᱟᱣ ᱠᱚ ᱛᱟᱦᱮᱸᱱ ᱠᱟᱱ ᱛᱟᱦᱮᱸᱫ᱾ ᱟᱨ ᱱᱮᱛᱟᱨ ᱢᱟ ᱧᱮᱞᱚᱜᱼᱟ ᱚᱱᱟ ᱠᱷᱟᱹᱛᱤᱨ ᱦᱟᱱᱮ ᱥᱟᱴ ᱥᱳᱛᱛᱚᱨ ᱵᱚᱪᱷᱚᱨ ᱦᱩᱭ ᱮᱱᱟ ᱥᱮ ᱵᱟᱭ ᱦᱩᱭᱮᱱᱟ ᱟᱫᱚ ᱩᱱᱤ ᱫᱚ
ᱮᱱᱟᱹᱛᱮ ᱦᱮᱸᱜ ᱚ᱾
ᱦᱩᱸ ᱵᱚᱭᱚᱥ ᱛᱟᱭ ᱦᱩᱭᱮᱱᱟ ᱵᱚᱭᱮᱥ ᱦᱩᱭᱩᱜ ᱠᱟᱱᱟ ᱛᱟᱭᱟ ᱵᱟᱭ ᱦᱩᱭᱱᱟ ᱵᱤᱢᱟᱨ ᱱᱟᱱᱟ ᱦᱩᱱᱟᱹᱨ ᱨᱳᱜᱽ ᱟᱡᱟᱨ ᱛᱮ ᱩᱱᱤ ᱫᱚ ᱯᱮᱨᱮᱡ ᱪᱟᱵᱟᱭᱮᱱᱟ ᱟᱨ ᱩᱱᱫᱤᱱ ᱠᱚ ᱦᱚᱲ ᱫᱚ ᱧᱮᱞᱚᱜᱼᱟ ᱠᱚ ᱡᱮ ᱡᱟᱦᱟᱸ ᱛᱤᱱᱟᱹᱜ ᱜᱮ ᱡᱚᱢᱮᱫ ᱨᱮᱦᱚᱸ ᱠᱚ ᱡᱚᱢ ᱠᱚ ᱡᱮᱢᱚᱱ ᱠᱚ ᱡᱚᱢᱮᱫ ᱛᱟᱦᱮᱸᱫ ᱚᱱᱠᱟ ᱠᱚ ᱠᱷᱟᱴᱟᱜ ᱠᱟᱱ ᱛᱟᱦᱮᱸᱫ ᱮᱱᱠᱷᱟᱱᱤ ᱛᱟᱹᱣ ᱨᱮᱦᱚᱸ ᱩᱱᱠᱩᱣᱟᱜ ᱦᱚᱲᱢᱚ ᱟᱹᱰᱤ ᱱᱤᱯᱷᱩᱴ ᱜᱮ ᱱᱤᱨᱟᱹᱲ ᱜᱮ ᱛᱟᱦᱮᱸᱱ ᱠᱟᱱ ᱛᱟᱠᱚ ᱛᱟᱦᱮᱸᱫ᱾ ᱚᱱᱮ ᱚᱱᱠᱟ ᱱᱟᱜ ᱨᱳᱜᱽ ᱟᱡᱟᱨ ᱦᱚᱸ ᱵᱟᱝ ᱟᱨ ᱡᱩᱫᱤᱳ ᱦᱩᱰᱤᱧ ᱢᱟᱨᱟᱝ ᱨᱳᱜᱽ ᱡᱟᱨ ᱧᱟᱢ ᱠᱚ ᱛᱟᱦᱮᱸᱫ ᱨᱮᱦᱚᱸ ᱱᱚᱝᱠᱟ ᱨᱮᱦᱮᱫ ᱥᱮᱸᱫᱦᱮᱫ ᱠᱚ ᱡᱚᱢ ᱵᱟᱲᱟ ᱠᱟᱛᱮᱫ ᱜᱮᱠᱚ ᱯᱟᱨᱚᱢᱮᱫ ᱛᱟᱦᱮᱸᱫ ᱟᱨ ᱱᱤᱛᱚᱜ ᱢᱟ ᱟᱵᱚ ᱢᱟ ᱨᱟᱱ ᱠᱚᱦᱚᱸ ᱵᱚᱱ ᱡᱚᱢᱟ ᱚᱱᱟ ᱦᱚᱸ ᱦᱟᱱᱮ ᱠᱮᱢᱤᱠᱮᱞ, ᱠᱮᱢᱤᱠᱮᱞ ᱨᱟᱱ ᱵᱚᱱ ᱡᱚᱢᱟ ᱠᱮᱢᱤᱠᱮᱞ ᱢᱮᱥᱟ ᱠᱟᱜ ᱠᱟᱱᱟ ᱠᱚ, ᱚᱱᱟ ᱠᱚᱜᱮ ᱵᱚᱱ ᱡᱚᱢᱟ ᱮᱱᱠᱷᱟᱱ ᱡᱟᱹᱥᱛᱤ ᱦᱚᱲᱢᱚᱨᱮ ᱨᱟᱱ ᱡᱚᱢ ᱠᱚᱛᱮᱜ ᱦᱚᱸᱛᱚ ᱚᱨᱥᱚᱝ ᱢᱟᱭ ᱟᱹᱜᱩᱭᱮᱫ ᱜᱮᱭᱟ᱾
ᱟᱹᱜᱩᱭᱮᱫ ᱜᱮᱭᱟᱭ ᱦᱳᱭ᱾ ᱟᱱᱮ ᱯᱩᱭᱥᱟᱹ ᱴᱟᱠᱟ ᱵᱤᱱ ᱠᱷᱚᱨᱪᱟ ᱪᱟᱵᱟ ᱜᱚᱫᱟ ᱮᱱᱛᱮ ᱨᱮᱦᱚᱸ ᱡᱚᱛᱚ ᱫᱚ ᱦᱮᱸ ᱵᱟᱭ ᱵᱮᱥ ᱩᱛᱟᱹᱨᱚᱜ ᱛᱟᱵᱤᱱᱟ, ᱛᱟᱦᱮᱸᱱ ᱜᱮᱭᱟ ᱦᱚᱲᱢᱚ ᱨᱮᱫᱚ ᱦᱮᱸ ᱱᱚᱣᱟ ᱨᱟᱱ ᱨᱟᱱ ᱨᱮᱜᱮ ᱱᱟᱦᱟᱸᱜ ᱢᱮᱥᱟ ᱢᱟ ᱛᱟᱦᱮᱸᱱ ᱠᱟᱱ ᱫᱚ ᱟᱨᱦᱚᱸ᱾
ᱦᱳᱭ ᱦᱳᱭ ᱦᱳᱭ᱾
ᱛᱚ ᱟᱹᱰᱤ ᱨᱚᱠᱚᱢ ᱛᱮ ᱱᱤᱛᱚᱜ ᱫᱚᱵᱚᱱ ᱤᱭᱟᱹ ᱦᱟᱠᱟᱱᱟ ᱦᱟᱸᱜ᱾
ᱮᱠᱫᱚᱢ᱾
ᱩᱸ ᱜᱷᱮᱨᱟᱣ ᱠᱟᱱᱟ ᱵᱚᱱ᱾
ᱢᱮᱱᱫᱚ ᱟᱡᱟᱨ ᱵᱮᱢᱟᱨ ᱛᱮᱵᱚᱱ ᱜᱷᱮᱨᱟᱣ ᱠᱟᱱᱟ ᱯᱮᱨᱮᱡ ᱪᱟᱵᱟ ᱠᱟᱱᱟ ᱵᱚᱱ᱾ ᱩᱱᱟᱹᱜ ᱦᱳᱭᱛᱳ ᱨᱚᱡᱽᱜᱟᱨ ᱠᱚ ᱵᱟᱹᱱᱩᱜ ᱟᱠᱟᱫ ᱛᱟᱵᱚᱱᱟ ᱥᱮ ᱟᱭ ᱩᱯᱟᱹᱭ ᱵᱟᱹᱱᱩᱜ ᱛᱟᱵᱚᱱᱟ ᱢᱮᱱ ᱠᱷᱟᱱ ᱨᱳᱜᱽ ᱟᱡᱟᱨ ᱫᱚ ᱚᱱᱠᱟ ᱜᱮ ᱢᱟᱨᱟᱝ ᱢᱟᱨᱟᱝ ᱢᱮᱱᱟᱜ ᱛᱟᱵᱚᱱᱟ᱾ ᱥᱮ ᱯᱟᱲᱟᱜ ᱠᱟᱱᱟ ᱵᱚᱱ ᱟᱫᱚ ᱢᱩᱪᱟᱹᱫ ᱨᱮ ᱮᱸ ᱪᱤᱠᱟᱹᱭᱟᱢ ᱡᱟᱦᱟᱸᱭ ᱫᱚ ᱮ ᱴᱟᱠᱟ ᱠᱟᱹᱣᱰᱤ ᱟᱱᱟᱴ ᱛᱮ ᱦᱳᱭᱛᱚ ᱢᱟᱨᱟᱝ ᱢᱟᱨᱟᱝ ᱮ ᱦᱚᱥᱯᱤᱴᱟᱞ ᱨᱮ ᱛᱤᱠᱤᱛᱥᱟ ᱞᱟᱹᱜᱤᱫ ᱦᱚᱸ ᱵᱟᱭ ᱪᱟᱞᱟᱣ ᱫᱟᱲᱮᱭᱟᱜ ᱠᱟᱱᱟ ᱟᱫᱚ ᱪᱮᱫ ᱤᱱᱠᱟᱹ ᱠᱟᱛᱮᱫ ᱜᱮ ᱟᱫᱚ ᱜᱩᱡᱩᱜ ᱦᱩᱭᱩᱜ ᱠᱟᱱ ᱛᱟᱭᱟ᱾
ᱦᱳᱭ ᱚᱱᱠᱟᱜᱮ ᱦᱟᱸᱜ᱾
ᱠᱤᱪᱷᱩ ᱜᱟᱱ ᱨᱮᱦᱚᱸ ᱨᱤᱦᱟᱹᱭ ᱧᱟᱢ ᱞᱟᱹᱜᱤᱫ ᱛᱮᱠᱷᱟᱱ ᱫᱚ ᱚᱱᱠᱟ ᱱᱤᱡᱮ ᱛᱮᱜᱮ ᱪᱟᱥ ᱟᱵᱟᱫ ᱠᱟᱛᱮᱫ ᱥᱮ ᱱᱤᱡᱮ ᱞᱮᱠᱟ ᱠᱟ ᱛᱮ ᱛᱮᱭᱟᱨ ᱠᱟᱛᱮᱫ ᱡᱚᱢ ᱧᱩ ᱞᱮᱠᱷᱟᱱ ᱟᱹᱰᱤ ᱜᱮ ᱵᱷᱟᱜᱮᱜᱼᱟ ᱟᱨ ᱱᱚᱝᱠᱟ ᱠᱤᱨᱤᱧᱟᱜ ᱥᱚᱵᱡᱤ ᱠᱚᱦᱚᱸ ᱡᱩᱫᱤ ᱵᱚᱱ ᱠᱤᱨᱤᱧ ᱜᱮ ᱨᱮᱦᱚᱸ ᱟᱫᱚ ᱚᱱᱟ ᱠᱚᱫᱚ ᱡᱟᱹᱥᱛᱤ ᱠᱟᱭ ᱛᱮ ᱢᱟᱲᱟᱝ ᱛᱤᱠᱤ ᱧᱚᱜ ᱠᱟᱛᱮᱜ, ᱦᱮᱸ ᱟᱨ ᱚᱱᱟ ᱠᱚᱨᱮᱱᱟᱜ ᱫᱟᱜ ᱠᱚ ᱜᱤᱰᱤ ᱠᱟᱛᱮᱫ ᱟᱨᱚ ᱫᱚᱲᱦᱟ ᱛᱮ ᱩᱛᱩ ᱞᱮᱠᱷᱟᱱ ᱦᱮᱸ
ᱦᱚ ᱦᱚ ᱚᱱᱟ ᱦᱚᱸ ᱜᱟᱱᱚᱜ ᱜᱮᱭᱟ ᱩ ᱠᱚᱢᱚᱜᱼᱟ ᱦᱳᱭ᱾
ᱦᱳᱭ
ᱛᱚ ᱟᱹᱰᱤ ᱱᱟᱯᱟᱭ ᱠᱟᱛᱷᱟ ᱯᱤᱱ ᱞᱟᱹᱭ ᱠᱮᱜᱼᱟ᱾ ᱱᱚᱣᱟ ᱠᱚᱫᱚ ᱟᱵᱚ ᱱᱮᱛᱟᱨ ᱫᱚ ᱢᱟᱱᱮ ᱵᱚᱱ ᱪᱮᱫ ᱤᱧ ᱞᱮᱭᱟ ᱢᱤᱫ ᱦᱤᱥᱟᱹᱵ ᱛᱮᱫᱚ ᱢᱤᱫ ᱦᱤᱥᱟᱹᱵ ᱛᱮᱫᱚ ᱱᱚᱝᱠᱟᱜ ᱠᱟᱱᱟ ᱵᱚᱱ ᱜᱟᱹᱟᱹᱲᱭᱟᱹᱜ ᱠᱟᱱᱟ ᱵᱚᱱ ᱵᱟᱠᱷᱟᱡ ᱡᱷᱚ ᱛᱚᱣᱟᱜ ᱠᱟᱹᱢᱤ ᱜᱮᱵᱚᱱ ᱫᱟᱲᱮᱭᱟᱜ ᱜᱮᱭᱟ, ᱢᱟᱨᱟᱝ ᱠᱟᱛᱷᱟ ᱫᱚ᱾
ᱠᱟᱱᱟᱜ ᱫᱚ ᱵᱟᱝ ᱦᱳᱭ
ᱦᱮᱸ᱾ ᱵᱟᱠᱷᱟᱱ ᱢᱟᱛᱚ ᱱᱚᱣᱟ ᱞᱟᱹᱰᱩ ᱵᱮᱱᱟᱣ ᱠᱚ ᱮᱢᱟᱱ ᱠᱚᱦᱚᱸ ᱛᱚ ᱵᱚᱱ ᱵᱟᱲᱟᱭ ᱜᱮᱭᱟ᱾
ᱦᱚᱸ᱾ ᱡᱚᱛᱚᱣᱟᱜ ᱜᱮ ᱢᱟ ᱵᱟᱠᱚ ᱢᱮᱱᱟ ᱢᱟᱹᱱᱢᱤ ᱪᱮᱥᱴᱟ ᱞᱮᱠᱷᱟᱱ ᱫᱚ ᱡᱚᱛᱚ ᱜᱮ ᱫᱟᱲᱮᱭᱟᱜᱼᱟ ᱠᱚ ᱦᱮᱸ ᱥᱮ
ᱡᱷᱚᱛᱚ ᱜᱮ ᱫᱟᱲᱮᱭᱟᱜ ᱦᱳᱭ᱾
ᱦᱳᱭ᱾ ᱟᱫᱚ ᱟᱵᱚ ᱫᱚ ᱪᱮᱥᱴᱟ ᱜᱮ ᱵᱟᱵᱚᱱ ᱪᱮᱥᱴᱟᱭᱟ ᱟᱨ ᱵᱟᱝ ᱨᱮ ᱦᱚᱸ ᱟᱵᱚ ᱦᱚᱲ ᱫᱚ ᱧᱮᱞᱟᱵᱚᱱ ᱫᱚᱢᱮ ᱞᱟᱡᱟᱣ ᱛᱟᱵᱚᱱ ᱢᱮᱱᱟᱜ-ᱟ ᱛᱚ᱾
ᱦᱳᱭ ᱫᱚᱢᱮ ᱞᱟᱡᱟᱣ ᱢᱮᱱᱟᱜᱼᱟ᱾
ᱞᱟᱡᱟᱣ ᱛᱟᱵᱚᱱ ᱢᱮᱱᱟᱜᱼᱟ, ᱚᱱᱟᱢ ᱛᱮᱭᱟᱨᱟ ᱟᱨ ᱱᱚᱣᱟ ᱵᱮᱵᱽᱥᱟ ᱵᱟᱱᱤᱡᱡᱚ ᱠᱷᱮᱛᱨᱮ ᱨᱮᱦᱚᱸ ᱟᱵᱚ ᱦᱚᱲ ᱫᱚ ᱟᱹᱰᱤ ᱛᱟᱭᱚᱢ ᱧᱚᱜ ᱨᱮᱜᱮ ᱢᱮᱱᱟᱜ-ᱟ᱾ ᱠᱟᱫ ᱵᱚᱱᱟ ᱟᱹᱰᱤ ᱢᱟᱱᱮ ᱱᱚᱣᱟ ᱟ ᱢᱤᱫᱥᱚ ᱯᱟᱨᱥᱮᱱ ᱨᱮ ᱧᱮᱞᱚᱜᱚᱜᱼᱟ ᱟ, ᱛᱤᱱᱟᱹᱜ ᱡᱫᱤᱭᱟᱱ ᱟᱥᱤ ᱱᱳᱵᱵᱳᱭ ᱯᱟᱨᱥᱮᱱ ᱜᱟᱱ ᱢᱟᱹᱱᱢᱤ ᱜᱮ ᱢᱟᱱᱮ ᱠᱷᱮ ᱟᱵᱚ ᱦᱚᱲ ᱫᱚ ᱵᱟᱵᱚᱱ ᱵᱤᱡᱽᱱᱮᱥ ᱠᱟᱛᱮᱜ ᱫᱚ ᱦᱚᱦᱚᱵᱚᱱ ᱡᱚᱢ ᱠᱮᱭᱟ ᱥᱮ ᱵᱟᱵᱚᱱ ᱡᱚᱢ ᱫᱟ᱾ ᱳᱭ ᱫᱚᱥ ᱯᱟᱨᱥᱮᱱ ᱜᱟᱱ ᱜᱮ ᱡᱩᱫᱤ ᱠᱚ ᱚᱱᱠᱟ ᱵᱤᱡᱽᱱᱮᱥᱮᱜ ᱛᱟᱵᱚᱱᱟᱠᱚ ᱟᱵᱚ ᱦᱚᱲ ᱫᱚ᱾
ᱦᱩᱸ ᱛᱚ ᱟᱹᱰᱤ ᱱᱟᱯᱟᱭ, ᱟᱞᱟᱝᱼᱟᱜ ᱚᱠᱛᱚ ᱠᱚᱦᱚᱸ ᱪᱟᱵᱟ ᱤᱫᱤᱭᱮᱱᱟ᱾
ᱦᱳᱭ ᱦᱳᱭ ᱦᱳᱭ᱾